ᱞᱟᱹᱞᱤᱧ ᱜᱚᱝᱠᱮ, ᱨᱚᱲ ᱟᱸᱡᱚᱢᱚᱜ ᱠᱟᱱᱟ ᱛᱚ? ᱦᱮᱸ ᱜᱚᱝᱠᱮ ᱞᱟᱹᱭ ᱤᱧ ᱯᱟᱥᱴᱟ ᱠᱷᱚᱱ ᱡᱚᱦᱟᱨ ᱜᱮ᱾
ᱦᱮᱞᱳᱣ᱾
ᱦᱮᱞᱳ ᱞᱟᱹᱭ ᱤᱧ ᱜᱚᱝᱠᱮ ᱨᱚᱲ ᱠᱚ ᱟᱸᱡᱚᱢᱚᱜ ᱠᱟᱱᱟ ᱛᱚ? ᱦᱮᱞᱳ ᱦᱮᱞᱳ ᱞᱟᱹᱭᱤᱧ ᱜᱚᱝᱠᱮ ᱨᱚᱲ ᱟᱸᱡᱚᱢᱚᱜ ᱠᱟᱱᱟ ᱛᱚ? ᱟᱹᱞᱤᱧ ᱜᱚᱝᱠᱮ ᱱᱮᱴᱳᱣᱟᱨᱠ ᱠᱟᱹᱡ ᱧᱮ ᱧᱮᱞ ᱛᱟᱹᱵᱤᱱ ᱥᱮ᱾ ᱦᱮᱞᱳ ᱦᱮᱞᱳ
ᱦᱚᱸ ᱞᱟᱹᱭᱮᱫᱟᱹᱧ ᱜᱚᱝᱠᱮ ᱟᱹᱵᱤᱱ ᱴᱷᱮᱱ ᱱᱮᱴᱣᱟᱨᱠ ᱠᱟᱹᱡ ᱧᱮᱞ ᱵᱤᱱ ᱥᱮ, ᱮᱴᱠᱮᱴᱚᱬᱮᱜ ᱠᱟᱱᱟ ᱯᱟᱞᱮ᱾
ᱦᱚᱸ ᱤᱧᱫᱚᱧ ᱟᱸᱡᱚᱢ ᱧᱟᱢᱮᱜᱼᱟ ᱜᱚᱝᱠᱮ ᱟᱹᱵᱤᱱ ᱜᱮᱵᱤᱱ ᱟᱸᱡᱚᱢ ᱧᱟᱢᱮᱜᱼᱟ ᱥᱮ ᱵᱟᱝ?
ᱦᱮᱞᱳ
ᱦᱚᱸ ᱞᱟᱹᱭ ᱵᱤᱱ ᱟᱸᱡᱚᱢᱚᱜ ᱠᱟᱱᱟ᱾
ᱦᱮᱞᱳ
ᱦᱮᱞᱳ ᱦᱮᱸ, ᱜᱚᱝᱠᱮ ᱤᱧ ᱤᱧ ᱯᱟᱦᱴᱟ ᱠᱷᱚᱱ ᱡᱚᱦᱟᱨ ᱜᱮ᱾
ᱢᱮᱱᱫᱟᱹᱧ ᱨᱚᱲᱮᱢ ᱟᱸᱡᱚᱢᱮᱫ ᱛᱤᱧᱟᱹ ᱤᱧᱟᱹᱜ?
ᱦᱚᱸ ᱨᱚᱲ ᱱᱚᱸᱰᱮ ᱯᱩᱨᱮ ᱵᱮᱥ ᱴᱷᱤᱠ ᱠᱞᱤᱭᱟᱨ ᱜᱮ ᱟᱸᱡᱚᱢᱚᱜ ᱠᱟᱱᱟ᱾ ᱨᱚᱲ ᱢᱮ ᱥᱮᱭ
ᱱᱤᱛ ᱫᱚ ᱟᱸᱡᱚᱢᱚᱜ ᱠᱟᱱᱟ᱾
ᱦᱮᱸ ᱚᱱᱟᱜᱤᱧ ᱞᱟᱹᱭᱮᱫ ᱜᱚᱝᱠᱮ ᱤᱧ ᱯᱟᱥᱴᱟ ᱠᱷᱚᱱ ᱡᱚᱦᱟᱨ ᱜᱮ᱾
ᱮᱸ ᱮᱸ ᱪᱤᱜ ᱠᱚᱢ ᱪᱤᱠᱟᱭ ᱫᱟ
ᱚ ᱱᱚᱜᱼᱚᱭ ᱫᱩᱲᱩᱵ ᱵᱟᱲᱟ ᱦᱩᱭ ᱠᱟᱱᱟ᱾ ᱟᱢ ᱪᱮᱫ ᱮᱢ ᱪᱤᱠᱟᱹᱭᱮᱜᱼᱟ? ᱦᱚᱸ ᱞᱟᱹᱭᱮᱫᱟᱹᱧ ᱫᱩᱲᱩᱵ ᱵᱟᱲᱟ ᱦᱩᱭ ᱠᱟᱱᱟ᱾ ᱟᱢ ᱪᱮᱢ ᱪᱤᱠᱟᱹᱭᱮᱜᱼᱟ? ᱨᱚᱲ ᱟᱸᱡᱚᱢ ᱨᱮ ᱮᱴᱠᱮᱴᱚᱬᱮ ᱦᱩᱭᱩᱜ ᱠᱟᱱ ᱛᱟᱢᱟ ᱥᱮ ᱪᱮᱫ ᱟᱢ?
ᱟᱪᱪᱷᱟ᱾
ᱨᱚᱲ ᱠᱤ ᱴᱷᱤᱠ ᱴᱷᱟᱠᱮᱢ ᱟᱸᱡᱚᱢ ᱧᱟᱢᱮᱜᱼᱟ ᱥᱮ ᱵᱟᱝ᱾ ᱪᱮ
ᱫᱟᱹᱛᱟᱹᱱᱤ ᱵᱟᱲᱟᱭ ᱦᱩᱭᱩᱜ ᱠᱟᱱᱟ᱾
ᱟᱪᱪᱷᱟ ᱟᱨ ᱱᱟᱯᱟᱭ ᱵᱟᱲᱟ ᱜᱮᱭᱟᱢ ᱛᱚ?
ᱦᱩᱸ
ᱟᱪᱪᱷᱟ ᱜᱚᱢᱠᱮ ᱟᱹᱵᱤᱱᱟᱜ ᱨᱚ ᱤᱧᱟᱹᱜ ᱨᱚᱲ ᱵᱤᱱ ᱟᱸᱡᱚᱢ ᱧᱟᱢᱮᱫᱼᱟ ᱥᱮ ᱵᱟᱝ? ᱤᱧᱢᱟ ᱟᱵᱤᱱᱟᱜ ᱡᱚᱛᱟᱜ ᱤᱧ ᱟᱸᱡᱚᱢ ᱧᱟᱢᱮᱫᱼᱟ
ᱦᱮᱸ ᱫᱟᱹᱛᱟᱹᱱᱤ ᱵᱟᱲᱟᱭ ᱦᱳ ᱫᱟᱹᱛᱟᱹ ᱵᱟᱲᱟ ᱵᱟᱝ ᱵᱟᱝ ᱠᱟᱹᱴᱤᱡ ᱢᱟᱱᱮ ᱛᱟᱭᱚᱢ ᱨᱮ ᱟᱸᱡᱚᱢᱚᱜ ᱠᱟᱱᱟ ᱥᱮ ᱟᱫᱚ ᱚᱱᱛᱮ
ᱟᱪᱪᱷᱟ
ᱟᱸᱡᱚᱢᱚᱜ ᱠᱟᱱᱟ ᱟᱫᱚ ᱠᱟᱹᱴᱤᱡ
ᱟᱹᱞ ᱞᱤᱧ ᱱᱚᱰᱮ ᱢᱟ ᱟᱹᱞᱤᱧ ᱴᱷᱮᱱ ᱯᱩᱨᱟ ᱱᱮᱴᱳᱣᱟᱨᱠ ᱢᱮᱱᱟᱜ-ᱟ ᱟᱵᱤᱱ ᱴᱷᱮᱱ ᱧᱮᱞ ᱵᱤᱱ ᱥᱮ ᱪᱮᱫ ᱱᱮᱴᱣᱟᱨᱠ ᱠᱟᱨᱡᱟᱜ ᱯᱟᱞᱮ ᱮᱴᱠᱮᱴᱬᱮ ᱦᱩᱭ ᱫᱟᱲᱭᱟᱜᱼᱟ
ᱦᱮᱸ ᱨᱚᱲ ᱫᱚᱧ ᱟᱡᱟᱜ ᱧᱟᱢᱮᱫ ᱜᱮᱭᱟ ᱠᱟᱹᱴᱤᱡ ᱞᱮᱴᱧᱚᱜ ᱟᱡᱚᱢᱚᱜ ᱠᱟᱱᱟ
ᱟᱪᱪᱷᱟ ᱪᱮᱫ ᱪᱮᱫ? ᱯᱨᱚᱵᱞᱮᱢ ᱦᱩᱭᱩᱜ ᱠᱟᱱᱟ ᱥᱮ ᱵᱟᱝ ᱵᱩᱡᱩᱜ ᱠᱟᱱᱟ ᱛᱟᱲᱟ ᱱᱮᱴᱳᱣᱟᱨᱠ ᱯᱨᱚᱵᱞᱮᱢ ᱠᱷᱟᱹᱛᱤᱨ ᱵᱟᱫᱷᱟᱹᱭ ᱵᱚᱪᱷᱚᱨ ᱟᱝᱠᱟ ᱦᱩᱭᱩᱜ ᱠᱟᱱᱟ ᱟᱵᱤᱱ ᱴᱷᱮᱱ ᱧᱮᱞ ᱵᱤᱱ ᱢᱟ ᱦᱟᱸᱜ ᱦᱚ ᱱᱚᱜᱼᱚᱭ ᱱᱤᱛᱚᱜ ᱴᱷᱤᱠ ᱜᱮ ᱟᱡᱚᱢᱚᱜ ᱟᱵᱤᱱᱟᱜ ᱫᱚ ᱴᱷᱤᱠᱜᱤᱧ ᱟᱸᱡᱚᱢᱮᱫᱼᱟ ᱡᱮ ᱟᱹᱞᱤᱧᱟᱜ ᱜᱮ ᱵᱚᱫᱷᱚᱨ ᱛᱟᱭᱚᱢ ᱛᱮᱵᱮᱱ ᱟᱸᱡᱚᱢ ᱧᱟᱢᱮᱫᱼᱟ ᱥᱮ ᱪᱮᱫ ᱵᱤᱱ ᱞᱟᱹᱭᱮᱫ ᱫᱚ ᱵᱤᱱ
ᱵᱟ ᱱᱤᱛᱚᱜ ᱫᱚ ᱴᱷᱤᱠ ᱜᱮ ᱟᱸᱡᱚᱢᱚᱜ ᱠᱟᱱᱟ
ᱟᱪᱪᱷᱟ ᱚᱠᱟ ᱥᱮᱱ ᱫᱟᱹᱛᱟᱹᱱᱤᱜ ᱵᱤᱱ ᱪᱟᱞᱟᱣ ᱟᱠᱟᱱᱟ ᱥᱮ ᱪᱮᱫ ᱵᱤᱱ ᱞᱟᱹᱭᱮᱜᱼᱟ?
ᱦᱮᱸ ᱦᱮᱸ ᱟᱫᱚ ᱵᱟᱹᱭᱦᱟᱹᱲ ᱨᱮ ᱠᱷᱮᱛ ᱠᱚ ᱧᱮᱞ ᱦᱩᱭᱩᱜ ᱠᱟᱱᱟ ᱠᱟᱹᱴᱤᱡ ᱟᱨ ᱫᱟᱹᱛᱟᱹᱱᱤ
ᱟᱪᱪᱷᱟ ᱞᱟᱭᱮᱫ ᱤᱧ ᱞᱮᱭᱤᱜ ᱤᱧ ᱱᱚᱣᱟ ᱛᱚᱲᱟ ᱠᱚ ᱥᱮ ᱦᱩᱲᱩ ᱠᱚᱯᱮ ᱟᱯᱷᱚᱨ ᱵᱟᱲᱟ ᱠᱮᱫᱼᱟ ᱥᱮ ᱟᱹᱣᱨᱤ?
ᱦᱮᱸ ᱟᱯᱷᱚᱨ ᱫᱚ ᱦᱩᱭ ᱟᱠᱟᱱᱟ ᱚᱱᱟ ᱠᱚᱜᱮ ᱧᱮᱞ ᱞᱤᱧ ᱦᱮᱡ ᱠᱟᱱᱟ ᱛᱤᱱᱟᱹᱜ ᱜᱟᱱ ᱦᱟᱨᱟᱭᱱᱟ, ᱦᱩᱸ
ᱦᱩᱸ ᱪᱮᱫᱞᱮᱠᱟ ᱦᱟᱨᱟ ᱡᱚᱴᱟᱣ ᱟᱠᱟᱱᱟ ᱥᱮ ᱵᱟᱝ?
ᱦᱮᱸ ᱦᱟᱨᱟᱣ ᱠᱟᱱᱟ ᱜᱟᱱ ᱫᱚ ᱜᱟᱱ ᱠᱟᱱᱟ ᱨᱚᱦᱚᱭ ᱫᱚ ᱟᱫᱚ ᱫᱟᱜ ᱠᱚᱦᱚᱸ ᱵᱟᱭ ᱫᱟᱜ ᱟᱠᱟᱫ ᱛᱮ ᱟᱫᱚ ᱠᱷᱮᱛ ᱠᱚᱨᱮ ᱫᱟᱜ ᱠᱚ ᱵᱟᱝ ᱞᱟᱜᱟᱣ ᱠᱟᱱ ᱫᱚ ᱱᱟᱦᱮᱞ ᱠᱚᱦᱚᱸ ᱵᱟᱝ ᱞᱟᱜᱟᱜ ᱠᱟᱱᱟ ᱦᱮᱸ
ᱟᱪᱪᱷᱟ ᱜᱚᱝᱠᱮ ᱞᱟᱹᱭᱮᱜᱼᱟ ᱞᱤᱧ ᱟᱯᱮ ᱫᱚ ᱞᱟᱦᱟ ᱧᱚᱜ ᱜᱮᱯᱮ ᱩᱸ ᱟᱹ ᱩᱸ ᱟᱯᱷᱚᱨ ᱞᱮᱫᱼᱟ ᱥᱮ ᱪᱮᱫ?
ᱦᱮᱸ ᱨᱳᱦᱤᱱᱤ ᱞᱟᱦᱟᱨᱮ ᱟᱯᱷᱳᱨ ᱞᱮᱫᱼᱟ
ᱟᱪᱪᱷᱟ ᱟᱞᱮᱥᱮᱱ ᱫᱚ ᱢᱚᱴᱟ ᱢᱩᱴᱤ ᱱᱚᱜ ᱚᱭ ᱦᱟᱨᱟ ᱜᱚᱫ ᱟᱠᱟᱱ ᱨᱚᱦᱚᱭ ᱮᱦᱚ ᱟᱹᱣᱨᱤ ᱜᱟᱱᱚᱜᱼᱟ ᱟᱨ ᱠᱤᱪᱷᱩ ᱫᱤᱱ ᱠᱷᱟᱱ ᱜᱟᱱᱼᱟ ᱱᱟᱦᱟᱜ ᱟᱪᱪᱷᱟ ᱜᱚᱝᱠᱮ ᱤᱧ ᱞᱮᱤᱧ ᱡᱟᱦᱟᱱᱟᱜ ᱥᱟᱛᱟᱢ ᱪᱮᱛ ᱪᱮᱛᱟᱱ ᱨᱮᱞᱟᱝ ᱛᱷᱩᱛᱤᱭᱟ ᱥᱮ ᱮᱢᱱᱤ ᱜᱮᱞᱟᱝ ᱨᱚᱲᱟ? ᱪᱮ
ᱫᱟᱜ ᱵᱟᱲᱟ ᱞᱮᱫ ᱜᱮᱭᱟ?
ᱦᱚᱸ ᱱᱚᱛᱮ ᱡᱟᱹᱲᱤ ᱵᱟᱲᱟ ᱞᱮᱫᱜ-ᱭ ᱦᱚᱞᱟ ᱟᱯᱮᱥᱮᱱ?
ᱮᱢᱱᱤ ᱞᱟᱝ ᱨᱚᱲ ᱮᱫᱟ ᱟᱨ ᱮᱢᱱᱤ ᱜᱮᱞᱟᱝ ᱨᱚᱲ ᱤᱫᱤᱭᱟ ᱟᱨ ᱚᱝᱠᱟ ᱞᱟᱝ ᱦᱮᱸ ᱦᱮᱸ
ᱚ ᱴᱷᱤᱠ ᱜᱮᱭᱟ ᱚᱱᱟ ᱦᱚᱸ ᱮᱢᱱᱤ ᱡᱩᱫᱤ ᱨᱚᱲᱮᱢ ᱞᱮᱭᱮᱜᱼᱟ ᱡᱮ ᱮᱢᱱᱤ ᱜᱮᱞᱟᱝ ᱨᱚᱲᱟ ᱛᱚᱵᱮ
ᱦᱚᱞᱟ ᱠᱟᱹᱴᱤᱡ ᱧᱤᱫᱟᱹ ᱛᱮᱜ ᱫᱟᱜ ᱠᱮᱫᱟᱭ ᱟᱨ ᱛᱤᱦᱤᱧ ᱫᱚ ᱟᱫᱚ ᱵᱟᱭ ᱫᱟᱜ ᱟᱠᱟᱫᱟ
ᱟᱪᱪᱷᱟ ᱟᱨ ᱞᱟᱦᱟ ᱪᱮᱫ ᱞᱮᱠᱟᱭ ᱥᱤᱛᱩᱝ ᱮᱫ ᱛᱟᱦᱮᱸᱜᱼᱟ? ᱞᱤᱧ ᱞᱟᱦᱟ
ᱦᱮᱸ ᱴᱷᱤᱠ ᱜᱮ ᱟᱸᱡᱚᱢᱚᱜ ᱠᱟᱱᱟ ᱱᱤᱛᱚᱜ ᱫᱚ
ᱟᱪᱪᱷᱟ
ᱞᱟᱦᱟ ᱛᱮᱫᱚ ᱟᱹᱰᱤ ᱵᱟᱹᱲᱛᱤ ᱜᱮ ᱥᱤᱛᱩᱝ ᱮᱜ ᱛᱟᱦᱮᱸᱫᱼᱮ
ᱚ ᱟᱨ ᱪᱮᱫᱞᱮᱠᱟ ᱜᱩᱸ ᱟᱹᱞᱤᱧ ᱩᱵᱜᱟᱤᱜᱟᱹᱨ ᱠᱚ ᱪᱮᱫ ᱪᱮᱫ ᱞᱮᱠᱟ ᱵᱩᱡᱷᱟᱹᱜ ᱠᱟᱱ ᱛᱟᱦᱮᱸᱫ ᱚᱱᱛᱮ ᱟᱯᱮᱥᱮᱱ?
ᱦᱮᱸ
ᱟᱞᱤᱧ ᱥᱤᱛᱩᱝ ᱛᱮ ᱟᱠᱯᱟᱠ ᱠᱚ ᱡᱤᱣᱤ ᱠᱚ ᱵᱟᱝ ᱵᱩᱡᱷᱟᱹᱜ ᱠᱟᱱ ᱛᱟᱦᱮᱸᱫ ᱚᱱᱠᱟᱼᱼ
ᱟᱹᱰᱤ ᱵᱟᱹᱲᱛᱤ ᱩᱫᱽᱜᱟᱹᱨ ᱫᱚ ᱟᱫᱚ ᱱᱚᱜ ᱚᱭ ᱫᱟᱜ ᱴᱷᱟᱱᱰᱟᱣ ᱠᱟᱫᱛᱮᱭ ᱦᱮᱸ ᱦᱮᱸ
ᱟᱪᱪᱷᱟ
ᱦᱳᱭ
ᱞᱮᱭᱮᱜᱤᱧ ᱜᱚᱝᱠᱮ ᱢᱚᱱᱮ ᱦᱚᱭ ᱨᱚᱲ ᱟᱸᱡᱚᱢ ᱛᱮ ᱥᱚᱢᱚᱥᱥᱟ ᱦᱩᱭᱩᱜ ᱠᱟᱱ ᱛᱟᱹᱵᱤᱱᱟ ᱥᱮ ᱪᱮᱫ ᱟᱹᱞᱤᱧᱟᱜ
ᱵᱟᱝ ᱵᱟᱝ
ᱟᱫᱚᱼᱼ
ᱴᱷᱤᱠ ᱜᱮ ᱟᱸᱡᱚᱢᱚᱜ ᱠᱟᱱᱟ ᱟᱸᱡᱚᱢ ᱠᱚᱫᱚ
ᱤᱧ ᱦᱟᱜᱤᱧ ᱥᱚᱢᱚᱥᱥᱟᱜ ᱠᱟᱱᱟ ᱵᱚᱫᱷᱚᱣ
ᱚ ᱟᱪᱪᱷᱟ ᱞᱟᱹᱭᱫᱟᱹᱧ ᱮᱭᱟ ᱠᱩᱫᱩᱢ ᱠᱚᱢ ᱵᱟᱲᱟᱭ ᱜᱮᱭᱟ ᱥᱮ
ᱠᱩᱫᱩᱢ ᱠᱩᱫᱩᱢ ᱫᱚ ᱢᱤᱫ ᱵᱟᱨ ᱟᱢ ᱵᱟᱲᱟᱭ ᱛᱟᱞᱟᱝ ᱟᱢ
ᱦᱮᱸ ᱤᱱᱠᱟᱧ ᱵᱟᱲᱟᱭᱟ ᱟᱫᱷ
ᱢᱚᱭᱥᱮ ᱟᱢ ᱠᱩᱫᱩᱢ ᱢᱮ ᱢᱤᱫ ᱵᱟᱨ ᱠᱩᱫᱩᱢ ᱛᱟᱞᱟᱝ ᱢᱮ
ᱟᱪᱪᱷᱟ ᱟᱪᱪᱷᱟ ᱠᱩᱫᱩᱢ ᱨᱮ ᱠᱩᱲᱤᱫ ᱠᱩᱲᱤᱫ
ᱦᱩᱸ
ᱱᱚᱜᱼᱚᱭ ᱱᱚᱜᱼᱚᱭ ᱥᱮᱱ ᱮᱱ ᱱᱚᱜᱭ ᱦᱮᱡ ᱮᱱ
ᱚ ᱱᱚᱜᱼᱚᱭᱤᱧ ᱥᱮᱱᱮᱱ ᱱᱚᱜᱼᱚᱭᱤᱧ ᱦᱮᱡ ᱮᱱ ᱚᱱᱟ ᱫᱚ ᱠᱚᱭᱚᱜ ᱢᱟᱱᱮ ᱢᱮᱫ ᱛᱮ ᱠᱚᱭᱚᱜ ᱚᱱᱟ ᱜᱮᱛᱚ ᱟᱨ ᱢᱤᱫᱴᱟᱝ ᱵᱟᱨᱭᱟ ᱞᱟᱹᱭ ᱛᱟᱞᱟᱝ ᱢᱮ
ᱟᱨ ᱢᱤᱫᱴᱟᱝᱤᱧ ᱞᱟᱹᱭᱮᱫ ᱛᱟᱞᱟᱝᱼᱟ ᱦᱮᱸ ᱠᱩᱫᱩᱢ ᱨᱮ ᱠᱩᱲᱤᱜ ᱠᱩᱲᱤᱜ
ᱦᱩᱸ
ᱢᱤᱫᱴᱟᱝ ᱮᱸ ᱢᱤᱫᱴᱟᱝ ᱦᱚᱲᱟᱜ ᱯᱩᱱᱭᱟ ᱛᱟᱭ ᱡᱟᱸᱜᱟ ᱡᱮᱞ ᱵᱟᱹᱱᱩᱜ ᱛᱟᱭ ᱡᱟᱝ ᱢᱮᱱᱟᱜ ᱛᱟᱭ
ᱢᱤᱫᱴᱟᱝ ᱦᱚᱲᱟᱜ ᱯᱚᱱᱭᱟ ᱛᱟᱭ ᱡᱟᱸᱜᱟ
ᱦᱮᱸ
ᱟᱨ ᱪᱮ - ᱪᱮᱫ ᱵᱟᱹᱱᱩᱜ ᱛᱟᱭ
ᱡᱮᱞ ᱵᱟᱹᱱᱩᱜ ᱛᱟᱭ ᱡᱟᱝ ᱢᱮᱱᱟᱜ ᱛᱟᱭ
ᱡᱤᱞ ᱫᱚ ᱵᱟᱹᱱᱩᱜ ᱛᱟᱭᱟ
ᱦᱮᱸ ᱡᱟᱝ ᱫᱚ ᱵᱟᱹᱱᱩᱜ ᱛᱟᱭᱟ ᱜᱤᱫᱽᱨᱟᱹ ᱯᱤᱫᱽᱨᱟᱹ ᱦᱟᱲᱟᱢ ᱫᱩᱲᱩᱢ ᱡᱚᱛ ᱡᱚᱛᱚ ᱜᱮᱛᱟᱭ ᱯᱮᱲᱟᱼᱟ
ᱟᱪᱪᱷᱟ ᱜᱚᱝᱠᱮ ᱵᱟᱝ ᱩᱭᱦᱟᱹᱨ ᱚᱜ ᱠᱟᱱ ᱫᱚ ᱢᱟ ᱟᱹᱵᱤᱱ ᱜᱮ ᱞᱟᱹᱭ ᱠᱟᱜ ᱵᱤᱱ
ᱦᱮᱸ ᱱᱚᱣᱟ ᱨᱮᱱᱟᱜ ᱛᱮᱞᱟ ᱫᱚ ᱦᱩᱭᱩᱜ ᱠᱟᱱᱟ ᱯᱟᱨᱠᱚᱢ
ᱚ ᱦᱚᱸ ᱦᱚᱭ ᱦᱚᱭ ᱦᱚᱭ ᱢᱟᱱᱮ
ᱟᱹᱰᱤ ᱡᱚᱛᱷᱟᱛ ᱠᱩᱫᱩᱢ ᱵᱤᱱ ᱠᱩᱫᱩᱢ ᱠᱮᱫ ᱛᱟᱞᱟᱝ ᱥᱮᱛᱟᱜ ᱥᱮᱛᱟᱜ
ᱦᱮᱸᱻᱦᱮᱸᱻᱦᱮᱸ ᱦᱮᱸ ᱟᱫᱚ ᱱᱮᱛᱟᱨ ᱢᱟ ᱠᱩᱫᱩᱢ ᱠᱚᱦᱚᱸ ᱵᱟᱝᱠᱚ
ᱮ ᱵᱟᱝ ᱢᱟᱞᱚᱴ ᱪᱟᱵᱟᱜ ᱚ ᱛᱮ - ᱛᱮᱦᱮᱧ ᱜᱟᱯᱟ ᱫᱚ ᱦᱮᱭ ᱠᱩᱫᱩᱢ ᱠᱟᱹᱦᱱᱤ ᱜᱮ ᱵᱟᱝ ᱧᱮ-ᱧᱮᱞᱚᱜ ᱠᱟᱱᱟ ᱯᱟᱹᱦᱤᱞ ᱫᱚ ᱩ ᱩᱸ ᱦᱟᱲᱟᱢ ᱵᱩᱰᱷᱤ ᱠᱚ ᱛᱟᱦᱮᱸᱠᱟᱱ ᱜᱚᱲᱚᱢ ᱦᱟᱲᱟᱢ ᱜᱚᱲᱚᱢ ᱵᱩᱰᱷᱤ ᱟᱠᱚ ᱨᱮᱱ ᱜᱚᱲᱚᱢ ᱠᱚᱲᱟ ᱜᱚᱲᱚᱢ ᱠᱩᱲᱤ ᱥᱤᱸᱜᱟᱹᱲ ᱥᱟᱶᱛᱟ ᱮ ᱞᱟᱹᱭ ᱟᱠᱚ ᱛᱟᱦᱮᱸᱫ ᱮ ᱱᱚᱛᱮ ᱫᱟᱠᱟ ᱩᱛᱩ ᱩ ᱟᱹᱭᱩᱵ ᱥᱚᱢᱚᱭ ᱡᱩᱫᱤ ᱠᱚ ᱪᱚᱸᱫᱟ ᱮ ᱰᱮᱨᱤᱜ-ᱟ ᱛᱟᱦᱚᱞᱮ ᱠᱩᱫᱩᱢ ᱠᱟᱹᱦᱱᱤ ᱛᱟᱞᱟ ᱛᱮᱠᱚ ᱵᱟᱹᱭ ᱠᱟᱠᱚ ᱛᱟᱦᱮᱸᱫ-ᱟ ᱟᱨ ᱵᱟᱹᱭ ᱵᱟᱹᱭᱛᱮ ᱚᱱᱟ ᱫᱚ ᱠᱩ-ᱠᱩᱫᱩᱢ ᱠᱚᱦᱚᱸ ᱟᱫᱚ ᱢᱟᱞᱚᱴ ᱤᱫᱤᱜ ᱠᱟᱱᱟ ᱛᱮᱦᱮᱧ ᱜᱟᱯᱟ ᱢᱟ ᱠᱟᱹᱴᱤᱡ ᱜᱤᱫᱽᱨᱟᱹ ᱪᱮᱫ ᱠᱚ ᱮᱢᱟ ᱠᱚ ᱠᱟᱱᱟ ᱱᱚᱜ-ᱚᱭ ᱢᱳᱵᱟᱭᱤᱞ ᱯᱷᱳᱱ ᱥᱮᱸᱲᱟ ᱯᱷᱚ- ᱢᱳᱵᱟᱭᱤᱞ ᱯᱷᱳᱱ ᱠᱚ ᱮᱢᱟᱦᱟᱜ ᱠᱚᱣᱟ ᱥᱟᱵ ᱜᱤᱰᱤᱭᱟᱫᱮᱭᱟ ᱠᱚ ᱩᱱᱤ ᱜᱮ ᱪᱮᱫ ᱟᱫᱚ ᱟᱡ ᱛᱮᱜᱮ ᱵᱷᱩᱞᱟᱹᱣ ᱠᱚᱜ-ᱟᱭ ᱦᱮᱸ ᱥᱮ ᱵᱟᱝ
ᱦᱮᱸ ᱟᱨ ᱞᱟᱦᱟ ᱛᱮᱢᱟ ᱢᱟᱱᱮ ᱠᱟᱨᱮᱱᱴ ᱠᱚ ᱵᱟᱝ ᱛᱟᱦᱮᱸ ᱠᱟᱱ ᱛᱟᱵᱚᱱᱟ ᱥᱮ
ᱦᱚᱭ ᱟᱨ ᱱᱚᱣᱟ ᱧᱩᱛ ᱨᱮ ᱪᱮᱫ ᱠᱚ ᱪᱤᱠ
ᱪᱮᱜ ᱦᱮᱸ ᱟᱫᱚ ᱚᱱᱟᱜᱮ ᱠᱩᱫᱩᱢ ᱵᱟᱲᱟ ᱠᱚ ᱦᱩᱭᱩᱜ ᱠᱟᱱ ᱛᱟᱦᱮᱱᱟ ᱟᱫᱚ ᱚᱱᱟ ᱠᱚᱫᱚ ᱱᱮᱛᱟᱨ ᱫᱚ ᱚᱱᱮ- ᱚᱱᱠᱟ ᱠᱟᱛᱮᱛ ᱦᱟᱹᱯᱤᱫ ᱠᱟᱱᱟ
ᱦᱚᱭ
ᱯᱨᱟᱭ ᱡᱟᱭᱜᱟ ᱨᱮᱜᱮ ᱠᱩᱫᱩᱢ ᱠᱚᱫᱚ ᱵᱟᱝ ᱟᱸᱡᱚᱢᱚᱜ ᱜᱮᱭᱟ᱾
ᱵᱟᱹᱭ ᱵᱟᱹᱭᱛᱮ ᱱᱚᱣᱟ ᱠᱚ ᱠᱩᱫᱩᱢ ᱠᱩᱫᱩᱢ ᱢᱟᱞᱚᱴᱚᱜ ᱦᱚᱨ ᱨᱮ ᱢᱮᱱᱟᱜ
ᱦᱩᱸ
ᱟᱪᱪᱷᱟ ᱜᱚᱝᱠᱮ ᱢᱟ ᱤᱧ ᱢᱤᱫᱴᱟᱝ ᱵᱟᱨᱭᱟᱹᱧ ᱮᱸ ᱠᱩᱫᱩᱢ ᱛᱟᱞᱟᱝᱟ ᱛᱚᱵᱮ ᱦᱚᱭ
ᱦᱮᱸ ᱦᱮᱸ ᱢᱟ
ᱞᱟᱹᱭᱟᱹᱧ ᱠᱩᱫᱩᱢ ᱨᱮ ᱠᱩᱬᱤᱫ ᱠᱩᱬᱤᱫ ᱧᱩᱛᱩᱢ ᱛᱮᱢᱟᱢ ᱧᱩᱢ ᱤᱧᱟ ᱡᱚᱴᱮᱫ ᱛᱮᱢᱟᱢ ᱦᱚᱧᱦᱟᱨ ᱤᱧᱟ
ᱞᱮᱜ-ᱟ ᱢᱮᱱᱮᱫ ᱟᱹᱧ ᱚᱜ ᱚ ᱜᱚᱝᱠᱮ ᱟᱸᱡᱚᱢ ᱵᱟᱲᱟ ᱠᱟᱜ-ᱟᱢ ᱥᱮ ᱵᱟᱝᱟ?
ᱵᱟᱝ ᱱᱚᱣᱟ ᱫᱚ ᱯᱳᱭᱞᱳ ᱵᱟᱨᱤᱧ ᱟᱸᱡᱚᱢ ᱫᱟ
ᱟᱪᱪᱷᱟ ᱱᱚᱜ-ᱚ ᱱᱚᱣᱟ ᱫᱚ ᱱᱟᱦᱮᱞ ᱠᱟᱱᱟ ᱦᱮᱸ ᱟᱨ ᱱᱩᱭ ᱠᱩᱲᱤ ᱦᱚᱯᱚᱱ ᱫᱚᱠᱚ ᱧᱩᱢᱮ ᱠᱟᱱᱟ ᱟᱨ ᱮᱸᱻ ᱩᱸ ᱮ ᱧᱩᱛᱩᱢ ᱛᱮᱫᱚ ᱠᱚ ᱧᱩᱛᱩᱢᱮ ᱠᱟᱱᱟ ᱠᱤᱱᱛᱩ ᱡᱚᱴᱮᱫ ᱢᱟᱛᱚ ᱵᱟᱠᱚ ᱡᱚᱴᱮᱫ ᱮᱭᱟ ᱠᱩᱲᱤ ᱦᱚᱯᱚᱱ ᱥᱮ ᱵᱟᱝ ᱟᱪᱪᱷᱟ ᱟ-ᱟᱢ ᱟᱨ ᱢᱤᱫᱴᱟᱝ ᱞᱟᱹᱭ ᱛᱟᱞᱟᱝ ᱢᱮ ᱟᱨ ᱢᱤᱫᱴᱟᱝ ᱞᱟᱹᱭ ᱛᱟᱞᱟᱝ ᱢᱮᱥᱮ
ᱟᱪᱪᱷᱟ ᱟᱪᱪᱷᱟ ᱞᱟᱹᱭᱮᱜ ᱠᱟᱹᱱᱟᱹᱧ
ᱦᱚᱸ
ᱞᱟᱞ ᱵᱟᱹᱵᱩ ᱦᱟᱴ ᱡᱟᱭ ᱵᱤᱱᱟ ᱫᱳᱥᱮ ᱢᱟᱨ ᱠᱷᱟᱭ
ᱦᱚᱸ ᱟᱹᱞᱤᱧ ᱜᱚᱝᱠᱮ ᱵᱟᱝ ᱩᱭᱦᱟᱹᱨᱚᱜ ᱠᱟᱱ ᱫᱚ ᱢᱟ ᱟᱹᱵᱤᱱ ᱜᱮ ᱞᱟᱹᱭ ᱛᱟᱨᱟᱭ ᱵᱤᱱ ᱟᱹᱵᱤᱱᱟᱜ ᱛᱮᱞᱟ ᱟᱹᱵᱤᱱ ᱜᱮ
ᱟᱪᱪᱷ, ᱱᱚᱣᱟ ᱫᱚ ᱦᱩᱭᱩᱜ ᱠᱟᱱᱟ ᱮᱸᱜ ᱠᱩᱝᱠᱟᱹᱞ ᱴᱩᱠᱩᱡ
ᱚ ᱦᱚᱭ ᱚᱱᱮ ᱦᱟᱛᱟᱣ ᱞᱟᱦᱟᱨᱮᱻ ᱤᱭᱟᱹ-ᱤᱭᱟᱹᱭ ᱫᱚᱠᱚ ᱰᱷᱟᱝ ᱰᱷᱚᱝ ᱠᱚ ᱩᱸ ᱠᱚᱴᱱᱟ ᱜᱮᱞᱟᱭ ᱫᱚᱠᱚ ᱚᱱ ᱚᱱᱮ ᱚᱱᱟᱴᱟᱜ ᱜᱮᱛᱚ
ᱟᱯᱮ ᱥᱮᱫ ᱚᱱᱟ ᱦᱟᱥᱟ ᱨᱮᱱᱟᱜ ᱴᱩᱠᱩᱡ ᱠᱚ ᱟᱹᱠᱷᱨᱤᱧ ᱜᱮᱭᱟ ᱥᱮ ᱵᱟᱝ ᱠᱩᱝᱠᱟᱹᱞ ᱠᱚ?
ᱦᱚᱱ, ᱟᱞᱮ ᱥᱮᱱ ᱨᱮ ᱦᱟᱥᱟ ᱨᱮᱭᱟᱜ ᱴᱩᱠᱩᱡ ᱠᱚ ᱟᱹᱠᱷᱨᱤᱧ ᱜᱮᱭᱟ
ᱟᱪᱪᱷᱟ
ᱟᱨ ᱟᱯᱮ ᱥᱮᱱ ᱫᱚ ᱟᱨ ᱞᱟᱹᱭᱮᱜ-ᱟᱹᱧ ᱜᱚᱝᱠᱮ ᱟᱯᱮ ᱥᱮᱱ ᱫᱚ?
ᱟᱞᱮ ᱥᱮᱫ ᱦᱚᱸ ᱠᱩᱝᱠᱟᱹ ᱠᱟᱹᱞ ᱢᱮᱱᱟᱜ ᱠᱚᱜᱮ ᱦᱚᱞᱟ ᱵᱟᱯᱞᱟᱨᱮ ᱵᱷᱟᱜᱮ ᱵᱤᱞ
ᱥᱮ ᱪᱤᱞᱤ ᱠᱚ ᱡᱩᱛᱟ
ᱦᱚᱸ
ᱞᱟᱹᱭᱮᱜ-ᱟᱞᱤᱧ ᱜᱚᱝᱠᱮ ᱠᱩᱝᱠᱟᱹᱞ ᱜᱮᱛᱚ ᱠᱚ ᱡᱩᱛᱟ ᱱᱚᱣᱟ ᱦᱟᱥᱟ ᱴᱩᱠᱩᱡ ᱥᱮ ᱪᱤᱞᱤ ᱠᱚ ᱡᱩᱛᱟ ᱟᱯᱮ ᱥᱮᱱ ᱫᱚ
ᱦᱮᱸ ᱠᱩᱝᱠᱟᱹᱞ ᱜᱮᱠᱚ ᱡᱩᱛᱟ᱾
ᱟᱪᱪᱷᱟ
ᱠᱩᱝᱠᱟᱹᱞ ᱢᱮᱱᱟᱜ ᱟᱠᱟᱜ ᱠᱚᱣᱟ
ᱦᱩᱸ, ᱞᱟᱹᱭᱤᱧ ᱢᱟ ᱟᱨ ᱢᱤᱫᱴᱟᱝ ᱡᱟᱦᱟᱸ ᱞᱮᱠᱟᱱ ᱠᱩᱫᱩᱢ ᱜᱮ ᱠᱩᱫᱩᱢ ᱛᱞᱟᱝ ᱤᱱᱟᱹ ᱛᱮᱜᱮ
ᱦᱮᱸ ᱢᱤᱫᱴᱟᱝ ᱦᱮᱸ ᱦᱮᱸ ᱠᱩᱫᱩᱢᱮᱫᱽ ᱛᱟᱞᱟᱝ ᱟᱹᱧ᱾ ᱠᱩᱫᱩᱢ ᱫᱟᱹᱧ ᱠᱩᱫᱩᱢ ᱫᱟᱹᱧ
ᱦᱮᱸ
ᱦᱩᱸ
ᱟᱞᱚᱢ ᱜᱮᱯ ᱥᱮ ᱞᱚᱜᱚᱱ ᱞᱚᱜᱚᱱ
ᱦᱮᱸ ᱢᱤᱫᱴᱟᱝ ᱨᱟᱛᱽ ᱨᱟᱡᱽ ᱯᱨᱚᱥᱟᱫᱽ ᱢᱤᱫᱴᱟᱝ ᱠᱷᱩᱱᱴᱤ ᱛᱮᱜᱮ ᱛᱤᱸᱜᱩᱣᱟᱠᱟᱱ
ᱨᱟᱡᱽ ᱯᱚᱨᱥᱟᱫ ᱢᱤᱫᱴᱟᱝ ᱠᱷᱩᱱᱴᱤ ᱛᱮᱜᱮ ᱛᱤᱸᱜᱩ ᱟᱠᱟᱱ ᱫᱟᱨᱮ ᱠᱚ ᱯᱟᱞᱮᱫ ᱡᱟᱦᱟᱱ ᱫᱟᱨᱮ ᱠᱚ ᱦᱩᱭᱩᱜᱼᱟ᱾
ᱫᱟᱨᱮ ᱠᱚᱫᱚ ᱵᱟᱝ ᱫᱟᱨᱮ ᱠᱚᱫᱚ ᱟᱭᱢᱟ ᱫᱟᱨᱮ ᱜᱮ ᱦᱮᱱᱟᱜ ᱟᱥᱮ ᱫᱟᱨᱮ ᱠᱚᱫᱚ ᱟᱨ ᱵᱟᱵᱮᱱ ᱫᱤᱥᱟᱹᱭᱮᱫᱟ᱾
ᱱᱮᱜ ᱱᱮᱛᱮ ᱜᱮ ᱤᱭᱟᱹᱜ
ᱱᱚᱣᱟ ᱨᱮᱱᱟᱜ ᱛᱮᱞᱟ ᱫᱚ ᱦᱩᱭᱩᱜ ᱠᱟᱱᱟ ᱩᱫ
ᱩᱫ ᱫᱚ ᱵᱟᱝ ᱦᱳᱭ ᱦᱳᱭ
ᱦᱮᱸ
ᱦᱳᱭ ᱩᱱᱠᱩ ᱨᱟᱡᱟ ᱞᱮᱠᱟ ᱯᱮᱨᱟᱹ ᱪᱟᱛᱟᱢ ᱢᱮᱱᱟᱜ ᱛᱟᱭ ᱫᱚ ᱵᱟᱝ ᱯᱟᱹᱪᱦᱞᱟᱸ ᱥᱮ ᱚᱱᱟ ᱛᱟᱞᱟ ᱨᱮ ᱛᱟᱞᱟ ᱨᱮ ᱪᱮᱫ
ᱩᱫ ᱠᱚ ᱧᱟᱢ ᱵᱟᱲᱟᱜ ᱜᱮᱭᱟ ᱥᱮ ᱵᱟᱝ?
ᱟᱞᱮᱥᱮᱱ ᱫᱚ ᱵᱤᱨ ᱚᱱᱠᱟ ᱵᱟᱪᱩᱜ ᱟᱱᱟ ᱛᱚ ᱥᱟᱺᱜᱤᱧ ᱧᱚᱜ ᱨᱮ ᱢᱮᱱᱟᱜᱼᱟ ᱟᱯᱮ ᱥᱮᱱ ᱫᱚ?
ᱟᱞᱮ ᱥᱮᱫ ᱦᱚᱸ ᱵᱤᱨ ᱠᱚᱫᱚ ᱩᱱᱟᱹᱜ ᱫᱚ ᱵᱟᱹᱱᱩᱜᱼᱟ᱾ ᱟᱫᱚ ᱩᱫ ᱠᱚᱫᱚ ᱧᱟᱢᱚᱜ ᱜᱮᱭᱟ ᱚᱱᱟ ᱪᱮᱫ ᱠᱚ ᱞᱟᱹᱭᱟ ᱟᱥᱟᱲ ᱥᱚᱨᱟᱵᱚᱱ ᱦᱮᱸ ᱥᱚᱨᱟᱵᱚᱱ ᱵᱷᱟᱫᱚᱨ ᱥᱮᱫ ᱧᱟᱢᱚᱜ ᱛᱟᱦᱮᱱᱟ ᱛᱚ ᱩᱫ ᱠᱚᱫᱚ᱾
ᱦᱚᱸ
ᱚ ᱨᱮ ᱢᱤᱫ ᱫᱷᱟᱣ ᱧᱟᱢᱚᱜᱼᱟ᱾
ᱟᱪᱷᱟ ᱜᱚᱝᱠᱮ ᱞᱟᱹᱭᱮᱜ ᱟᱹᱞᱤᱧ ᱵᱤᱨ ᱠᱚᱫᱚ ᱟᱯᱮ ᱥᱩᱨ ᱨᱮᱜᱮ ᱢᱮᱱᱟᱜᱼᱟ ᱥᱮ ᱥᱟᱺᱜᱤᱧ ᱧᱚᱜ ᱨᱮ ᱢᱮᱱᱟᱜᱼᱟ᱾
ᱵᱤᱨ ᱠᱚᱫᱚ ᱵᱟᱹᱱᱩᱜᱼᱟ ᱥᱟᱺᱜᱤᱧ ᱨᱮᱜᱮ ᱢᱮᱱᱟᱜᱼᱟ ᱵᱤᱨ ᱠᱚᱫᱚ ᱦᱩ ᱦᱩᱸ
ᱱᱚᱣᱟ ᱥᱟᱠᱟᱢ ᱫᱟᱹᱛᱟᱹᱱᱤ ᱱᱚᱣᱟ ᱠᱚᱫᱚ ᱛᱤᱱᱟᱹᱜ ᱥᱟᱺᱟᱹᱜᱤᱧ ᱠᱷᱚᱱ ᱯᱮ